ᱦᱳᱭ ᱡᱚᱦᱟᱨ ᱜᱮ
ᱡᱚᱦᱟᱨ ᱜᱮ ᱵᱮᱥ ᱵᱟᱲᱟ ᱜᱮᱭᱟᱯᱮ
ᱟᱨ ᱨᱚᱲ ᱵᱮᱱ ᱟᱸᱡᱚᱢᱮᱫᱼᱟ
ᱦᱮᱸ ᱦᱮᱸ ᱟᱸᱡᱚᱢᱚᱜ ᱠᱟᱱ ᱜᱮᱭᱟ
ᱦᱳᱭ ᱞᱟᱹᱭᱮᱫᱼᱟᱞᱤᱧ ᱟᱵᱮᱱᱟᱜ ᱛᱷᱚᱲᱟ ᱠᱚ ᱢᱟᱪᱷᱟ ᱜᱮ ᱟᱸᱡᱚᱢᱚᱜ ᱠᱟᱱᱟ ᱡᱳᱨ ᱢᱟᱪᱷᱟ ᱛᱮᱵᱮᱱ ᱨᱚᱲᱟ ᱛᱷᱚᱲᱟ ᱜᱟᱱ
ᱚ ᱦᱳᱭ ᱱᱤᱛᱚᱜ ᱵᱮᱥ ᱜᱮᱭᱟ
ᱦᱳᱭ ᱵᱮᱥ ᱜᱮᱭᱟ ᱟᱹᱞᱤᱧᱟᱜ ᱵᱮᱥ ᱛᱮᱵᱮᱱ ᱟᱸᱡᱚᱢᱮᱫᱼᱟ ᱛᱚ
ᱦᱮᱸ ᱦᱮᱸ ᱵᱮᱥ ᱛᱮᱜᱮᱞᱤᱧ ᱟᱸᱡᱚᱢᱮᱫ ᱠᱟᱱᱟ
ᱚ ᱟᱪᱪᱷᱟ ᱪᱮᱫ ᱞᱮᱠᱟ ᱱᱟᱯᱟᱭ ᱵᱟᱲᱟ ᱜᱮᱭᱟᱯᱮ
ᱦᱮᱸ ᱱᱤᱭᱟᱹ ᱦᱟᱹᱵᱤᱡ ᱫᱚᱞᱮ ᱱᱟᱯᱟᱭ ᱵᱟᱲᱟᱭ ᱜᱮᱭᱟ ᱟᱵᱮᱱ ᱞᱟᱹᱭᱵᱮᱱ ᱪᱮᱫ ᱞᱮᱠᱟᱵᱮᱱ ᱛᱟᱦᱮᱸ ᱵᱟᱲᱟᱭ ᱠᱟᱱᱟ
ᱦᱳᱭ ᱟᱹᱞᱤᱧ ᱦᱚᱸ ᱱᱤᱛᱳᱜ ᱫᱚ ᱱᱟᱦᱟᱜ ᱱᱟᱯᱟᱭ ᱜᱮ ᱡᱚᱛᱚ ᱜᱮ
ᱦᱩᱸ ᱟᱫᱚ ᱱᱤᱭᱟᱹ ᱦᱟᱹᱵᱤᱡ ᱢᱚᱸᱡᱽ ᱜᱮᱵᱚ ᱛᱟᱦᱮᱸ ᱞᱮᱱ ᱠᱷᱟᱡ ᱟᱹᱰᱤ ᱱᱟᱯᱟᱭ ᱜᱮ
ᱦᱳᱭ ᱪᱮᱫ ᱠᱚᱯᱮ ᱪᱤᱠᱟᱹ ᱵᱟᱲᱟᱭᱮᱫᱼᱟ
ᱮ ᱛᱚ ᱚᱲᱟᱜ ᱨᱮᱜᱮ ᱦᱮᱱᱟᱜ ᱵᱟᱲᱟᱜ ᱞᱮᱭᱟ ᱠᱟᱹᱢᱤ ᱵᱟᱲᱟᱭᱮᱫ ᱠᱟᱱᱟᱞᱮ
ᱚᱻ ᱟᱪᱪᱷᱟ
ᱦᱮᱸ
ᱵᱟᱹᱫᱽ ᱵᱟᱹᱭᱦᱟᱹᱲ ᱠᱚ ᱥᱮᱱ ᱯᱮ ᱮᱦᱚᱵ ᱮᱱᱟ
ᱚ ᱚᱱᱟ ᱫᱚ ᱵᱟᱝ ᱟᱞᱮ ᱥᱮᱫ ᱟᱫᱚ ᱪᱟ ᱵᱟᱜᱟᱱᱟ ᱟᱱᱟᱥ ᱵᱟᱜᱟᱱ ᱞᱮ ᱪᱟᱥᱚᱜ ᱠᱟᱱᱟ ᱛᱚ ᱟᱫᱚ ᱚᱱᱟᱜᱮ ᱪᱟ ᱵᱟᱜᱟᱱ ᱨᱮᱞᱮ ᱠᱟᱹᱢᱤ ᱵᱟᱲᱟᱭᱮᱫ ᱠᱟᱱᱟ
ᱟᱪᱪᱷᱟ ᱟᱯᱮ ᱥᱮᱱ ᱫᱚ ᱠᱷᱮᱛ ᱠᱚᱨᱮ ᱫᱚ ᱵᱟᱝᱠᱚ ᱠᱟᱹᱢᱤ ᱛᱟᱦᱮᱱᱟ ᱡᱟᱦᱟᱸᱞᱤᱧ ᱞᱟᱹᱭᱟ ᱠᱤ ᱦᱩᱲᱩ ᱠᱚ ᱪᱟᱥ ᱠᱚᱫᱚ ᱵᱟᱭ ᱜᱟᱱᱚᱜᱼᱟ
ᱵᱟᱝ ᱜᱮ
ᱟᱪᱪᱷᱟ ᱟᱯᱮᱫᱚ ᱟᱥᱟᱢ ᱫᱤᱥᱚᱢ ᱥᱮ ᱪᱮᱫ
ᱵᱟᱝ ᱩᱛᱛᱚᱨ ᱫᱤᱱᱟᱡᱽᱯᱩᱨ ᱳᱭᱮᱥᱴ ᱵᱮᱝᱜᱚᱞ
ᱚᱻ ᱟᱪᱪᱷᱟ
ᱦᱳᱭ
ᱚᱱᱛᱮᱱᱟᱜ ᱫᱤᱥᱚᱢ ᱤᱫᱤ ᱠᱟᱛᱮᱫ ᱠᱟᱹᱴᱤᱡ ᱵᱮᱱ ᱞᱟᱹᱭᱟ
ᱦᱮᱸ ᱪᱮᱫ ᱞᱤᱧ ᱞᱟᱭᱼᱟ
ᱟᱯᱮ ᱫᱤᱥᱚᱢ ᱥᱮᱫ ᱪᱮᱫ ᱠᱚ ᱦᱩᱭᱩᱜ ᱛᱟᱦᱮᱸᱫ ᱡᱟᱦᱟᱱᱟᱜ ᱚᱱᱠᱟ ᱢᱟᱱᱮ ᱢᱤᱫᱴᱮᱡ ᱟᱞᱟᱝ ᱵᱟᱱᱟ ᱦᱚᱲ ᱛᱮ ᱢᱤᱫᱴᱮᱡ ᱴᱚᱯᱤᱠ ᱫᱚᱨᱠᱟᱨᱟ ᱞᱟᱝ-ᱟ ᱦᱳᱭ ᱥᱮ
ᱦᱳᱭ
ᱛᱚ ᱡᱩᱫᱤ ᱟᱵᱮᱱ ᱚᱱᱛᱮᱱᱟᱜ ᱵᱮᱱ ᱞᱟᱹᱭ ᱠᱮᱭᱟ ᱮᱱᱠᱷᱟᱱ ᱟᱹᱞᱤᱧ ᱱᱚᱛᱮᱱᱟᱜ ᱞᱤᱧ ᱞᱟᱹᱭᱟ ᱦᱟᱸᱜ
ᱚ
ᱟᱵᱤᱱ ᱵᱤᱱ ᱞᱟᱹᱭ ᱠᱮᱜᱼᱟ ᱱᱤᱛᱚᱜ ᱚᱱᱛᱮ ᱫᱚ ᱱᱟᱦᱟᱜ ᱦᱩᱲᱩ ᱠᱚ ᱵᱟᱝᱯᱮ ᱪᱟᱥ ᱛᱟᱦᱮᱱᱟ ᱦᱳᱭᱥᱮ
ᱦᱮᱸ
ᱟᱫᱚ ᱟᱹᱞᱤᱧ ᱵᱟᱰᱟᱭ ᱥᱟᱱᱟᱭᱮᱫ ᱞᱤᱧᱟᱹ ᱦᱟᱸᱜ ᱢᱟᱱᱮ ᱚᱱᱛᱮ ᱪᱮᱫ ᱠᱚ ᱪᱟᱥ ᱦᱩᱭᱩᱜ ᱛᱟᱦᱮᱱ ᱟᱨ ᱚᱱᱠᱟ ᱪᱮᱫ ᱠᱚᱯᱮ ᱠᱟᱹᱢᱤ ᱵᱟᱲᱟᱭ ᱛᱟᱦᱮᱱ ᱚᱱᱟ ᱠᱚ ᱠᱟᱹᱴᱤᱡ ᱵᱮᱱ ᱞᱟᱹᱭᱟ
ᱟᱞᱮᱥᱮᱫ ᱫᱚ ᱚᱱᱮ ᱪᱟ ᱟᱨ ᱟᱱᱟᱪ ᱜᱮᱞᱮ ᱪᱟᱥ ᱵᱟᱲᱟᱭᱮᱫ ᱠᱟᱱᱟ ᱟᱱᱟᱪ ᱵᱮᱱ ᱧᱮᱞ ᱠᱟᱜ ᱜᱮᱭᱟ
ᱟᱱᱟᱡᱽ ᱵᱚᱞᱮ ᱛᱚ ᱡᱟᱦᱟᱱᱟᱜ ᱥᱚᱵᱽᱡᱤ ᱠᱚ ᱮᱢᱟᱱ ᱛᱮᱭᱟᱜ ᱠᱚ
ᱵᱟᱝᱜᱮ ᱟᱱᱟᱨᱚᱥ ᱡᱟᱸᱦᱟᱴᱟᱜ ᱠᱚ ᱢᱮᱛᱟᱜ ᱠᱟᱱᱟ ᱯᱟᱭᱱᱟᱯᱮᱞ ᱤᱝᱨᱮᱡᱤ ᱛᱮ
ᱚ ᱟᱪᱪᱷᱟ ᱟᱪᱪᱷᱟ ᱦᱳᱭ ᱟᱱᱟᱨᱥ ᱵᱮᱱ ᱞᱟᱹᱭ ᱠᱮᱜᱼᱟ ᱦᱳᱭ ᱥᱮ ᱟᱨ ᱟᱹᱞᱤᱧ ᱫᱚ ᱟᱱᱟᱡᱽ ᱞᱤᱧ ᱵᱩᱡᱽ ᱠᱮᱜᱼᱟ
ᱚ ᱵᱟᱝ ᱜᱮ ᱦᱳᱭ ᱚᱱᱟ ᱜᱮᱞᱮ ᱪᱟᱥ ᱮᱫ ᱠᱟᱱᱟ ᱟᱞᱮ ᱥᱮᱫ ᱫᱚ
ᱤᱱᱟᱹ ᱵᱟᱨᱭᱟ ᱜᱮ ᱪᱟᱥᱮ ᱦᱩᱭᱩᱜ ᱛᱟᱦᱮᱱᱟ ᱟᱨ
ᱦᱮᱸ ᱚᱱᱟ ᱵᱟᱨᱭᱟ ᱜᱮ ᱦᱩᱭᱩᱜ ᱜᱮᱭᱟ ᱟᱞᱮᱥᱮᱫ ᱫᱚ
ᱟᱨ ᱛᱚᱵᱮ ᱱᱟᱦᱟᱜ ᱡᱩᱫᱤ ᱞᱤᱧ ᱞᱟᱹᱭᱟ ᱱᱤᱛᱚᱜ ᱡᱚᱢ ᱧᱩ ᱠᱚ ᱟᱵᱚ ᱡᱮᱢᱚᱱ ᱱᱚᱛᱮ ᱟᱞᱮ ᱫᱤᱥᱚᱢ ᱥᱮᱱ ᱫᱚ ᱦᱩᱲᱩ ᱠᱚᱞᱮ ᱪᱟᱥᱟ ᱠᱟᱨᱚᱱ ᱱᱚᱣᱟ ᱜᱤ ᱵᱟᱨᱚ ᱢᱟᱥ ᱞᱮ ᱡᱚᱢ ᱛᱟᱦᱮᱱᱟ ᱦᱳᱭᱥᱮ
ᱦᱮᱸ
ᱟᱨ ᱱᱟᱦᱟᱜ ᱜᱩᱦᱩᱢ ᱡᱟᱦᱟᱸ ᱞᱤᱧ ᱞᱟᱹᱭᱟ ᱯᱤᱴᱷᱟᱹ ᱵᱚᱱ ᱡᱚᱢ ᱛᱟᱦᱮᱱ
ᱦᱮᱸ
ᱟᱨ ᱢᱟᱱᱮ ᱩᱛᱩ ᱛᱮᱭᱟᱜ ᱠᱚ ᱟᱞᱮ ᱟᱹᱰᱤ ᱜᱟᱱᱞᱮ ᱪᱟᱥ ᱛᱟᱦᱮᱱᱟ ᱟᱭᱢᱟ ᱜᱟᱱ ᱡᱤᱱᱤᱥ ᱪᱟᱥ ᱦᱩᱭᱩᱜ ᱛᱟᱦᱮᱱ ᱟᱞᱮ ᱫᱤᱥᱚᱢ ᱥᱮᱫ ᱫᱚ
ᱦᱩᱸ
ᱟᱫᱚ ᱚᱝᱜᱟ ᱛᱚᱵᱮ ᱟᱯᱮᱫᱚ ᱡᱟᱦᱟᱸ ᱵᱚᱱ ᱡᱚᱢ ᱧᱩᱭᱮᱫᱼᱟ ᱛᱚ ᱚᱱᱟ ᱠᱚᱫᱚ ᱠᱤᱨᱤᱧ ᱵᱷᱚᱨᱥᱟ ᱜᱮ ᱥᱮ ᱪᱮᱫ ᱞᱮᱠᱟ
ᱦᱮᱸ ᱡᱚᱛᱚ ᱜᱮ ᱚᱱᱟ ᱫᱚ ᱡᱮᱢᱚᱱ ᱦᱩᱭᱱᱟ ᱪᱟᱣᱞᱤ ᱠᱚ ᱚᱱᱟ ᱠᱚᱫᱚ ᱠᱤᱨᱤᱧ ᱠᱤᱨᱤᱢ ᱵᱷᱚᱨᱥᱟ ᱜᱮ ᱩᱛᱩ ᱛᱮᱣᱟᱜ ᱪᱟᱣᱞᱤ
ᱡᱚᱛᱚ ᱜᱮ ᱦᱟᱝ ᱥᱮ
ᱦᱳᱭ
ᱠᱤᱨᱤᱧ ᱜᱟᱱ ᱛᱮᱢᱟ ᱟᱹᱰᱤ ᱜᱟᱱ ᱠᱷᱚᱨᱪᱚ ᱠᱚ ᱦᱩᱭᱩᱜ ᱠᱟᱱᱟ
ᱦᱮᱸ ᱡᱮᱢᱚᱱ ᱥᱚᱵᱽᱡᱤ ᱠᱚᱫᱚ ᱚᱲᱟᱜ ᱠᱚᱨᱮ ᱫᱚ ᱡᱮᱢᱚᱱ ᱟᱲᱟᱜ ᱥᱟᱠᱟᱢ ᱦᱩᱭᱱᱟ ᱡᱮᱢᱚᱱ ᱯᱩᱨᱟᱹᱭ ᱟᱲᱟᱜ ᱱᱚᱛᱮ ᱵᱷᱤᱱᱰᱤ ᱛᱟᱨᱯᱚᱨᱮ ᱮᱸ ᱚᱠᱟᱴᱟᱜ ᱦᱚᱲ ᱛᱚᱠᱚ ᱢᱮᱛᱟᱜ ᱠᱟᱱᱟ ᱜᱷᱟᱝᱨᱟ ᱛᱟᱯᱚᱨᱮ ᱦᱮᱸ ᱠᱷᱩᱲᱟᱹ ᱟᱲᱟᱜ ᱦᱳᱭ ᱚᱱᱟ ᱚᱱᱟ ᱠᱚᱜᱮ ᱠᱟᱨᱞᱟ ᱳᱭ ᱚᱱᱟ ᱠᱚᱫᱚ ᱚᱲᱟᱜ ᱠᱚᱨᱮᱞᱮ ᱪᱟᱥᱵᱟᱥᱟᱜ ᱠᱟᱱᱟ ᱡᱚᱢ ᱞᱟᱹᱜᱤᱫ
ᱦᱳᱭ ᱚᱱᱟ ᱢᱟᱱᱚᱛᱮ ᱟᱞᱮ ᱥᱮᱱ ᱦᱚᱞᱮ ᱪᱟᱥ ᱛᱟᱦᱮᱱ ᱜᱮᱭᱟ ᱢᱟᱱᱮ ᱟᱞᱮᱥᱮᱱ ᱦᱚᱸ ᱚᱱᱟ ᱠᱚ ᱡᱤᱱᱤᱥ ᱢᱮᱱᱟᱜ ᱜᱮᱭᱟ ᱦᱳᱭᱥᱮ ᱟᱨ ᱚᱲᱟᱜ ᱠᱚᱨᱮᱞᱮ ᱪᱟᱥ ᱛᱟᱦᱮᱱ ᱜᱮᱭᱟ ᱛᱚ ᱡᱟᱦᱟᱸ ᱵᱤᱱ ᱞᱟᱹᱭ ᱠᱮᱜᱼᱟ ᱪᱟᱭ ᱵᱟᱜᱟᱱ ᱟᱨ ᱡᱟᱦᱟᱸ ᱯᱟᱭᱤᱱᱟᱯᱮᱞ ᱵᱮᱱ ᱞᱟᱹᱭ ᱠᱮᱜᱼᱟ ᱚᱱᱟ ᱫᱚ ᱱᱟᱦᱟᱜ ᱱᱚᱛᱮ ᱫᱚ ᱮᱸ ᱡᱮᱢᱚᱱ ᱫᱚᱠᱟᱱ ᱨᱮ ᱪᱟᱭ ᱯᱟᱛᱤ ᱯᱮᱠᱮᱴ ᱧᱟᱢᱚᱜ ᱛᱟᱦᱮᱸ ᱥᱮ
ᱦᱮᱸ
ᱦᱳᱭ ᱚᱱᱟ ᱯᱮᱠᱮᱴ ᱨᱮ ᱠᱤᱨᱤᱧ ᱦᱩᱭᱩᱜ ᱛᱟᱦᱮᱱᱟ ᱟᱨ ᱯᱟᱭᱱᱟᱯᱮᱞ ᱵᱮᱱ ᱞᱟᱹᱭᱮᱫ ᱠᱟᱱᱟ ᱚᱱᱟ ᱫᱚ ᱦᱟᱨ ᱥᱤᱡᱤᱱ ᱨᱮᱫᱚ ᱱᱟᱦᱟᱸᱜ ᱵᱟᱝ ᱧᱟᱢᱚᱜᱼᱟ ᱦᱳᱭᱥᱮ ᱱᱤᱛᱳᱜ ᱱᱤᱭᱟᱹ ᱥᱤᱡᱮᱱ ᱨᱮᱫᱚ ᱧᱟᱢᱚᱜ ᱠᱟᱱᱟ ᱠᱟᱨᱚᱱ ᱢᱟᱱᱮ ᱵᱟᱡᱟᱨ ᱠᱚᱨᱮ ᱜᱮ ᱮᱱᱠᱟᱹ ᱫᱚ ᱵᱟᱝ ᱱᱟᱦᱟᱜ
ᱦᱮᱸ ᱚᱱᱟ ᱜᱮᱞᱮ ᱪᱟᱥ ᱟᱵᱟᱫ ᱮᱫ ᱠᱟᱱᱟ ᱱᱚᱛᱮ ᱫᱚ
ᱦᱳᱭ ᱢᱟᱱᱮ ᱟᱹᱭᱠᱟᱹᱣᱚᱜ ᱠᱟᱱᱟ ᱠᱤ ᱚᱱᱛᱮ ᱠᱷᱚᱱ ᱪᱟᱥ ᱠᱟᱛᱮᱜ ᱜᱮ ᱯᱟᱥᱮᱱ ᱟᱞᱮᱥᱮᱱ ᱫᱚ ᱦᱤᱡᱩᱜ ᱠᱟᱱᱟ ᱦᱳᱭᱥᱮ᱾
ᱦᱳᱭ
ᱟᱨ ᱛᱚᱵᱮ ᱚᱱᱛᱮ ᱫᱚ ᱚᱱᱛᱮᱱᱟᱜ ᱟᱹᱛᱩ ᱫᱤᱥᱚᱢ ᱫᱚ ᱪᱮᱫ ᱞᱮᱠᱟ ᱢᱟᱱᱮ ᱵᱤᱨ ᱵᱩᱨᱩ ᱠᱚ ᱢᱮᱱᱟᱜᱼᱟ ᱥᱮ ᱮᱢᱱᱤ ᱱᱚᱝᱠᱟ ᱜᱮ?
ᱦᱮᱸ ᱵᱤᱨ ᱵᱩᱨᱩ ᱫᱚ ᱦᱮᱱᱟᱜ ᱜᱮᱭᱟ ᱡᱮᱢᱚᱱ ᱟᱞᱮ ᱥᱮᱫ ᱫᱚ ᱱᱟᱥᱮᱭᱟᱜ ᱟᱞᱮ ᱥᱮᱫ ᱠᱷᱚᱱᱚᱡ ᱥᱟᱴ ᱠᱤᱞᱳᱢᱤᱴᱟᱨ ᱩᱛᱚᱨ ᱥᱮᱫ ᱪᱟᱞᱟᱣ ᱞᱮᱱᱠᱷᱟᱡ ᱫᱚ ᱦᱟᱱᱛᱮ ᱠᱟᱞᱤᱢᱯᱚᱝ᱾ ᱛᱟᱨᱯᱚᱨᱮ ᱥᱤᱞᱤᱜᱩᱲᱤ, ᱫᱟᱨᱡᱤᱞᱤᱝ, ᱛᱟᱨᱯᱚᱨᱮ ᱦᱩᱭᱱᱟ ᱜᱮᱝᱴᱚᱠ᱾ ᱥᱤᱠᱤᱢ ᱦᱳᱭ ᱚᱱᱟᱠᱚ ᱦᱮᱱᱟᱜᱼᱟ᱾
ᱥᱩᱞᱤᱢ ᱠᱚᱫᱚ ᱪᱟᱞᱟᱣ ᱵᱟᱲᱟ ᱦᱩᱭ ᱟᱠᱟᱱ ᱜᱮᱭᱟ ᱦᱳᱭᱥᱮ᱾ ᱦᱚᱭ ᱢᱟᱱᱮ ᱴᱩᱨᱤᱥᱴ ᱯᱷᱮᱞᱮᱥ ᱟᱹᱰᱤ ᱢᱚᱸᱡᱽ ᱟᱹᱭᱠᱟᱹᱜ ᱛᱟᱦᱮᱱᱟ ᱫᱟᱬᱟ ᱵᱟᱲᱟᱭ ᱠᱚ᱾
ᱦᱳᱭ
ᱟ ᱡᱮᱢᱚᱱ ᱟᱞᱮ ᱱᱚᱛᱮ ᱟᱞᱮ ᱫᱤᱥᱚᱢ ᱥᱮᱫ ᱨᱮᱱ ᱦᱚᱲ ᱫᱚ ᱡᱟᱦᱟᱸ ᱚᱱᱠᱟ ᱫᱟᱬᱟᱱ ᱞᱟᱹᱜᱤᱫ ᱠᱚ ᱠᱷᱚᱡᱚᱜᱼᱟ, ᱛᱚ ᱱᱟᱦᱟᱜ ᱟᱯᱮᱥᱮᱱ ᱜᱮ ᱟᱹᱰᱤ ᱜᱟᱱ ᱞᱮ ᱪᱟᱞᱟᱜ ᱛᱟᱦᱮᱱᱟ ᱦᱳᱭ ᱥᱮ᱾
ᱦᱩᱸ
ᱟ ᱟᱯᱮ ᱫᱚ ᱯᱟᱥᱮᱱ ᱟᱞᱮᱥᱮᱱ ᱫᱚ ᱵᱟᱝᱯᱮ ᱦᱮᱡ ᱵᱟᱲᱟᱣ ᱠᱟᱱᱟ? ᱪᱮᱫᱟᱜ ᱥᱮ ᱟᱞᱮ ᱥᱮᱫ ᱱᱚᱝᱠᱟ ᱢᱟᱱᱮ ᱢᱮᱱᱟᱜ ᱜᱮᱭᱟ ᱫᱟᱬᱟᱱ ᱡᱟᱭᱜᱟ ᱫᱚ ᱟᱫᱚ ᱢᱮᱱᱠᱷᱟᱱ ᱱᱚᱛᱮ ᱫᱚ ᱱᱟᱦᱟᱜ ᱩᱱᱟᱹᱜ ᱫᱚ ᱵᱟᱝ ᱢᱮᱱᱟᱜᱼᱟ ᱦᱳᱭᱥᱮ᱾
ᱚᱭ
ᱵᱮᱠᱜᱨᱟᱣᱩᱱᱰ ᱱᱚᱭᱥ ᱠᱚᱵᱮᱱ ᱟᱸᱡᱚᱢᱮᱜᱼᱟ ᱥᱮ ᱪᱮᱜ?
ᱵᱟᱝ ᱟᱸᱡᱚᱢᱼᱟ ᱱᱟᱥᱮ ᱱᱟᱥᱮ᱾
ᱚ ᱟᱪᱪᱷᱟ
ᱟᱨ ᱪᱟ ᱪᱮᱜᱠᱟ ᱠᱚ ᱪᱟᱥᱟ ᱚᱱᱟ ᱵᱮᱱ ᱵᱟᱰᱟᱭ ᱜᱮᱭᱟ?
ᱵᱟᱝ ᱟᱹᱞᱤᱧ ᱚᱱᱟ ᱠᱚ ᱵᱟᱝᱞᱤᱧ ᱵᱟᱰᱟᱭ ᱛᱟᱦᱮᱱ ᱠᱟᱨᱚᱱ ᱱᱚᱝᱠᱟ ᱠᱷᱟᱹᱞᱤ ᱟᱸᱡ ᱢᱟᱱᱮ ᱪᱟᱭ ᱵᱟᱜᱟᱱ ᱡᱮᱢᱚᱱ ᱧᱮᱞ ᱦᱩᱭᱩᱜ ᱛᱟᱦᱮᱱ ᱥᱮ᱾ ᱟ ᱥᱳᱥᱟᱞ ᱢᱤᱰᱤᱭᱟ ᱠᱚᱨᱮᱜᱤ ᱟᱨᱫᱚ ᱚᱱᱟ ᱠᱚᱨᱮᱱᱟᱜ ᱱᱟᱦᱟᱜ ᱩᱱᱟᱹᱜ ᱤᱫᱤ ᱠᱟᱛᱮᱫ ᱫᱚ ᱵᱟᱰᱟᱭ ᱵᱟᱝ ᱢᱮᱱᱟᱜᱼᱟ᱾ ᱠᱟᱹᱴᱤᱡ ᱵᱮᱱ ᱞᱟᱹᱭ ᱞᱮᱠᱷᱟᱡᱞᱤᱧ ᱟᱸᱡᱚᱢ ᱠᱮᱭᱟ᱾
ᱡᱮᱢᱚᱱ ᱪᱟᱭ ᱨᱮᱱᱟᱜ ᱡᱮᱢᱚᱱ ᱚᱱᱟ ᱯᱟᱴᱟ ᱟᱲᱟᱜ ᱪᱮᱜ ᱞᱮᱠᱟ ᱵᱟᱵᱚ ᱩᱛᱩ ᱞᱟᱹᱜᱤᱫ ᱵᱟᱵᱚ ᱥᱤᱫᱟ᱾
ᱦᱳᱭ
ᱦᱮᱸ ᱚᱝᱠᱟᱜ ᱜᱮ ᱫᱟᱨᱮ ᱜᱮ ᱦᱩᱭᱩᱜ ᱜᱮᱭᱟ ᱡᱮᱢᱚᱱ ᱠᱟᱹᱴᱤᱜ ᱠᱟᱹᱴᱤᱜ ᱫᱟᱨᱮ ᱡᱮᱢᱚᱱ ᱟᱵᱚᱣᱟᱜ ᱰᱟᱸᱰᱟ ᱛᱮ᱾ ᱦᱟᱹᱭ ᱩᱱᱟᱹᱜ ᱜᱟᱭᱛᱮ ᱦᱳᱭᱳᱜ ᱠᱟᱱᱟ ᱦᱳᱭ ᱚᱱᱟ ᱵᱚ ᱥᱤᱫ ᱠᱟᱛᱮᱫ ᱴᱩᱸᱜᱩᱡ ᱠᱟᱛᱮᱫ᱾ ᱚᱱᱟ ᱫᱚ ᱯᱟᱹᱛᱤ ᱫᱚ ᱟᱵᱚ ᱜᱟᱹᱰᱤᱛᱮ ᱯᱷᱮᱠ ᱴᱨᱤ ᱵᱚ ᱠᱩᱞᱟ ᱟᱨ ᱯᱷᱮᱠᱴᱨᱤ ᱨᱮ ᱤᱫᱤ ᱠᱟᱛᱮᱫ ᱚᱱᱟ ᱫᱚ ᱰᱨᱟᱭᱵᱷ ᱨᱮ ᱠᱚ ᱫᱚᱦᱚᱭᱟ ᱢᱟᱱᱮ ᱚᱱᱟ ᱫᱚ ᱠᱷᱟᱹᱞᱤ ᱥᱟᱢᱟᱱ ᱚᱱᱟ ᱨᱮᱭᱟᱲᱚᱜ ᱞᱟᱹᱜᱤᱫ ᱦᱚᱭ ᱛᱮᱠᱚ ᱨᱮᱭᱟᱲ ᱞᱟᱹᱜᱤᱫ ᱛᱤᱡᱩ ᱛᱤᱡᱩ ᱠᱚᱠᱚ ᱛᱟᱦᱮᱱ ᱠᱷᱟᱡ ᱩᱝᱠᱩ ᱠᱚ ᱜᱚᱡ ᱠᱚ ᱞᱟᱹᱜᱤᱫ ᱦᱚᱭ ᱛᱮᱠᱚ ᱥᱟᱯᱷᱟᱭᱟ᱾ ᱦᱳᱭ ᱚᱱᱟ ᱥᱟᱯᱟ ᱴᱷᱤᱠ ᱠᱟ ᱠᱮᱛᱮᱫ ᱚᱱᱟ ᱫᱚ ᱥᱤᱴᱤ ᱥᱤ ᱠᱚ ᱠᱩᱞᱟ ᱥᱤᱴᱤ ᱥᱤ ᱨᱮᱫᱚ ᱠᱚ ᱪᱤᱠᱟᱭᱟ ᱚᱸᱰᱮ ᱯᱟᱹᱛᱤ ᱠᱚ ᱵᱷᱚᱨᱟ ᱵᱷᱚᱨᱟᱣ ᱠᱟᱛᱮᱫ ᱚᱱᱟ ᱫᱚᱠᱚ ᱨᱤᱫ ᱜᱩᱸᱰᱟᱹᱜ ᱪᱚᱭᱟ᱾ ᱨᱤᱫ ᱜᱩᱸᱰᱟᱹ ᱠᱟᱛᱮᱫ ᱢᱤᱫᱴᱮᱜ ᱵᱮᱞᱴ ᱞᱮᱠᱟ ᱛᱮ ᱛᱩᱫᱩᱜ ᱠᱟᱱᱟ ᱦᱳᱭ ᱚᱱᱟ ᱛᱮᱫᱚ ᱚᱱᱟ ᱫᱚ ᱚᱸᱰᱮ ᱨᱳᱞᱟᱨ ᱦᱮᱱᱟᱜᱼᱟ ᱨᱳᱞᱟᱨ ᱨᱮ ᱚᱱᱟ ᱫᱚ ᱨᱤᱫ ᱚᱱᱟ ᱨᱤᱫᱚᱜᱼᱟ ᱨᱤᱫ ᱠᱮᱛᱮᱫ ᱚᱱᱟ ᱫᱚ ᱥᱤᱫᱷᱟᱹ ᱞᱟᱦᱟ ᱥᱮᱜ ᱪᱟᱞᱟᱜᱼᱟ ᱟᱨ ᱚᱱᱟ ᱫᱚ ᱞᱚᱞᱚ ᱜᱮ ᱞᱚᱞᱚ ᱜᱮ ᱛᱟᱦᱮᱱᱟ᱾ ᱛᱚᱨ ᱚᱱᱟ ᱫᱚ ᱟᱸᱫᱟᱜᱚᱜ ᱞᱮᱠᱟ ᱟᱹᱭᱠᱟᱹᱜᱼᱟ ᱚᱱᱟ ᱟᱸᱫᱟᱜ ᱵᱟᱠᱚ ᱟᱸᱫᱟᱜ ᱜᱮᱭᱟ ᱟᱵᱚ ᱫᱚ ᱦᱩᱲᱩᱝ ᱠᱮᱛᱮᱫ ᱞᱚᱞᱚ ᱫᱟᱜ ᱠᱮᱛᱮᱫ᱾
ᱦᱳᱭ
ᱠᱟ ᱜᱮ ᱚᱱᱟ ᱫᱚ ᱞᱚᱞᱚ ᱠᱟᱛᱮᱫ ᱞᱟᱦᱟ ᱥᱮᱫ ᱪᱟᱞᱟᱜᱼᱟ, ᱛᱟᱯᱚᱨᱮ ᱢᱤᱫᱴᱮᱜ ᱨᱟᱣᱩᱱᱰ ᱜᱳᱞ ᱜᱮ ᱢᱤᱫᱴᱣᱜ ᱨᱟᱣᱩᱱᱰ ᱦᱮᱱᱟᱜᱼᱟ᱾ ᱛᱚ ᱩᱱ ᱡᱮᱢᱚᱱ ᱪᱮᱫ ᱞᱮᱠᱟᱭᱟᱞᱤᱧ ᱞᱟᱹᱭᱟ ᱡᱮᱢᱚᱱ ᱚᱠᱚᱭ ᱠᱚ ᱫᱚᱞ ᱵᱟᱠᱚ ᱜᱟᱛᱮᱜ ᱜᱮᱭᱟ ᱡᱮᱢᱚᱱ ᱚᱱᱟ ᱢᱚᱛ ᱠᱟ ᱠᱩᱶᱟ ᱚᱱᱟ ᱜᱟ... ᱜᱟᱛᱤᱜ ᱵᱮᱱ ᱧᱮᱞ ᱟᱠᱟᱫ ᱛᱚ ᱦᱳᱭ ᱚᱱᱠᱟ ᱜᱮ ᱜᱚᱞ ᱜᱮ ᱛᱟᱦᱮᱱᱟ ᱦᱮᱸ ᱦᱟ. ᱭ ᱚᱱᱟ ᱨᱮ ᱚᱱᱟ ᱫᱚ ᱪᱟᱞᱟᱜᱼᱟ ᱞᱟᱦᱟ ᱥᱮᱡ ᱥᱤᱫᱟᱹ ᱥᱮᱡ ᱟᱫᱚ ᱚᱱᱟ ᱨᱮ ᱟᱹᱪᱩᱨᱚᱜᱼᱟ ᱛᱚᱨ ᱟᱫᱚ ᱚᱱᱟᱛᱮ ᱜᱳᱞᱚᱜᱼᱟ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱜᱚᱞᱚᱜᱼᱟ ᱫᱟᱱᱟ ᱞᱮᱠᱟ ᱡᱮᱢᱚᱱ ᱦᱩᱭᱱᱟ ᱚᱱᱠᱟ ᱥᱚᱨᱥᱟ ᱦᱮᱸ
ᱦᱚᱭ ᱞᱟᱹᱭ ᱟᱞᱤᱧ ᱠᱤ ᱱᱤᱛᱚᱜ ᱡᱟᱦᱟᱸ ᱠᱤᱨᱤᱧ ᱛᱮ ᱧᱟᱢᱚᱜ ᱠᱟᱱᱟ ᱚᱱᱮ ᱚᱱᱠᱟ ᱦᱚᱭ ᱥᱮ
ᱦᱮᱸ ᱦᱮᱸ ᱚᱱᱠᱟ ᱜᱮ ᱜᱚᱞᱚᱜᱼᱟ ᱜᱚᱞ ᱠᱟᱛᱮᱫ ᱚᱱᱟ ᱫᱚ ᱛᱟᱨᱯᱚᱨᱮ ᱪᱟᱞᱟᱜᱼᱟ ᱚᱱᱟ ᱫᱚ ᱚᱱᱟ ᱦᱤᱴᱟᱨ ᱨᱮ ᱦᱤᱴᱟᱨ ᱨᱮᱫᱚ ᱚᱱᱟ ᱚᱸᱰᱮ ᱫᱚ ᱯᱩᱨᱟᱹ ᱦᱟᱭ ᱴᱮᱢᱯᱟᱨᱮᱪᱟᱨ ᱢᱟᱱᱮ ᱫᱩ ᱥᱚ ᱰᱤᱜᱽᱨᱤ ᱞᱮᱠ.... ᱠᱟ ᱨᱮ ᱚᱱᱟ ᱫᱚᱠᱚ ᱞᱳᱞᱳᱭᱟ ᱞᱚᱞᱚ ᱠᱟᱛᱮᱫ ᱚᱱᱟ ᱫᱚ ᱮᱸᱻ ᱟᱛᱟᱜᱼᱟ ᱛᱟ ᱠᱟᱛᱮᱫ ᱛᱟᱯᱚᱨᱮ ᱚᱱᱟ ᱫᱚ ᱥᱩᱴᱤᱝ ᱨᱮᱠᱚ ᱤᱫᱤᱭᱟ ᱥᱩᱴᱤᱝ ᱨᱮ ᱪᱟᱞᱟᱣ ᱠᱟᱛᱮ ᱚᱱᱟ ᱡᱚᱛᱚ ᱮᱠᱫᱚᱢ ᱢᱮᱥᱤᱱ ᱯᱨᱚᱥᱮᱥ ᱛᱮᱜᱮ ᱦᱩᱭᱩᱜᱼᱟ ᱟᱫᱚ ᱚᱱᱟ ᱥᱩᱴᱤᱝ ᱨᱮ ᱪᱟᱞᱟᱣ ᱠᱟᱛᱮ ᱚᱸᱰᱮ ᱠᱚ ᱵᱷᱟᱜ-ᱟ ᱚᱠᱟᱴᱟᱜ ᱯᱟᱛᱞᱟ ᱜᱮᱭᱟ ᱚᱱᱟ ᱫᱚ ᱮᱢ ᱮᱠ ᱱᱟᱢᱵᱟᱨ ᱛᱟᱦᱮᱱᱟ ᱚᱠᱟᱴᱟᱜ ᱢᱚᱴᱟᱼᱟ ᱚᱱᱟ ᱫᱚ ᱦᱟᱱᱛᱮ ᱪᱟᱨ ᱯᱟᱸᱪ ᱱᱟᱢᱵᱟᱨ ᱛᱟᱦᱮᱱ ᱠᱟᱱᱟ
ᱟᱪᱪᱷᱟ ᱟᱨ ᱟ.. ᱚᱱᱟᱞᱤᱧ ᱢᱤᱫᱴᱮᱱ ᱞᱤᱧ ᱞᱟᱹᱭᱟ ᱠᱤ ᱵᱟᱨ ᱯᱮ ᱨᱚᱠᱚᱢ ᱧᱟᱢᱚᱜ ᱠᱟᱱᱟ ᱱᱟᱦᱟᱜ ᱦᱳᱭ ᱥᱮ ᱡᱟᱦᱟᱸ ᱢᱟᱱᱮ ᱡᱩᱫᱟᱹ ᱡᱩᱫᱟᱹ ᱧᱩᱛᱩᱢ ᱢᱮᱱᱟᱜᱼᱟ ᱡᱟᱦᱟᱸ ᱴᱟᱜ ᱫᱚ ᱱᱟᱦᱟᱜ ᱥᱳᱸ ᱠᱚ ᱦᱚᱸ ᱟᱹᱰᱤ ᱵᱮᱥ ᱢᱮᱱᱟᱜᱼᱟ ᱢᱟᱱᱮ ᱟᱹᱰᱤ ᱵᱮᱥ ᱥᱳᱸᱼᱟ ᱟᱨ ᱵᱟᱨᱟᱜ ᱨᱮᱫᱚ ᱡᱟᱦᱟᱸ ᱢᱟᱱᱮ ᱞᱩᱡᱽ ᱛᱮ ᱧᱟᱢᱚᱜ ᱠᱟᱱᱟ ᱚᱱᱟ ᱠᱚᱨᱮ ᱫᱚ ᱱᱟᱦᱟᱜ ᱥᱳᱸ ᱠᱚ ᱵᱟᱝ ᱧᱟᱢᱚᱜᱼᱟ ᱚᱱᱠᱟ ᱛᱚ ᱚᱱᱟ ᱫᱚ ᱪᱮᱫ ᱞᱮᱠᱟ ᱛᱮ
ᱚᱱᱟ ᱫᱚ ᱡᱮᱢᱚᱱ ᱦᱩᱭᱱᱟ ᱢᱤᱫ ᱴᱮᱡ ᱯᱷᱮᱠᱴᱨᱤ ᱨᱤᱜᱮ ᱢᱤᱫ ᱫᱚᱢ ᱨᱮᱜᱮ ᱠᱤᱱᱛᱩ ᱯᱮ ᱯᱟᱸᱪ ᱠᱳᱣᱟᱞᱤᱴᱤ ᱵᱮᱱᱟᱜ ᱠᱟᱱᱟ ᱚᱠᱟᱴᱟᱜ ᱯᱩᱨᱟᱹ ᱯᱟᱛᱞᱟ ᱜᱮᱭᱟ ᱦᱟ. ᱭ ᱚᱱᱟ ᱫᱚ ᱢᱤᱫᱴᱮᱡ ᱟᱞᱟ..... ᱠᱚᱣᱟᱞᱤᱴᱤ ᱦᱩᱭᱱᱟ ᱡᱮᱢᱚᱱ ᱚᱱᱟ ᱫᱚ ᱠᱩᱪᱤ ᱥᱟᱠᱟᱢ ᱚᱠᱟ ᱠᱩᱪᱤ ᱥᱟᱠᱟᱢ ᱜᱮᱭᱟ ᱦᱟ. ᱭ ᱚᱱᱟ ᱠᱚᱫᱚ ᱯᱩᱨᱟᱹ ᱜᱮᱡᱮᱨᱚᱜᱼᱟ ᱥᱟᱠᱟᱢ ᱨᱤᱫ ᱥᱚᱢᱚᱭ ᱜᱮᱡᱮᱨᱚᱜ ᱠᱟᱱᱟ ᱦᱳᱭ ᱚᱱᱟ ᱫᱚ ᱮᱠ ᱱᱟᱢᱵᱟᱨ ᱨᱮ ᱦᱩᱭᱱᱟ ᱟᱠᱟ ᱠᱚ ᱢᱚ...... ᱴᱟ ᱢᱚᱴᱟ ᱧᱚᱜ ᱥᱟᱠᱟᱢ ᱛᱟᱦᱮᱱ ᱠᱟᱱᱟ ᱦᱟ. ᱭ ᱚᱱᱟ ᱠᱚᱫᱚ ᱯᱟᱸᱪ ᱱᱟᱢᱵᱟᱨ ᱫᱷᱟ. ᱨᱤᱡ ᱪᱟᱞᱟᱜ ᱠᱟᱱᱟ ᱚᱱᱟ ᱠᱚᱫᱚ ᱢᱚᱴᱟ ᱜᱤᱭᱟ ᱫᱟᱱᱟ ᱯᱟᱸᱪ ᱱᱟᱢᱵᱟᱨ ᱠᱚᱫᱚ ᱟᱨᱦᱚᱸ ᱢᱮᱥᱤᱱ ᱨᱮᱠᱚ ᱵᱷᱚᱨᱟᱣ ᱮᱫᱟ
ᱚᱠᱟᱴᱟᱱ ᱵᱚᱞᱮ ᱵᱮᱵᱚᱦᱟᱨ ᱞᱮᱠᱷᱟᱱ ᱫᱚ ᱵᱷᱟᱜᱮ ᱦᱩᱭᱩᱜ ᱛᱟᱦᱮᱸᱫ ᱠᱟᱨᱟᱱ ᱠᱤ ᱟᱵᱤᱱ ᱫᱚ ᱵᱟᱰᱟᱭᱟᱵᱮᱱ ᱥᱮ ᱟᱨ ᱟᱯᱮ ᱥᱮᱱ ᱚᱱᱠᱟ ᱠᱚ ᱪᱟᱥ ᱵᱟᱥ ᱛᱟᱦᱮᱸᱫ ᱛᱚ ᱱᱚᱛᱮ ᱢᱟ ᱠᱟ ᱵᱟᱰᱟᱭ ᱵᱟᱝ ᱢᱮᱱᱟᱜᱼᱟ ᱢᱤᱫ ᱵᱟᱨᱟᱜ ᱫᱚ ᱢᱟᱱᱮ ᱡᱟᱦᱟᱸᱭ ᱵᱚᱨᱟᱵᱚᱨ ᱦᱟᱸᱜ ᱪᱟ ᱠᱚ ᱠᱚ ᱧᱩᱭᱮᱫᱼᱟ ᱦᱚᱭ ᱥᱮ ᱛᱚ ᱩᱱᱠᱩ ᱪᱮᱫ ᱠᱩ ᱞᱟᱹᱭᱟ ᱠᱤ ᱚᱱᱟ ᱱᱤᱛᱚᱜ ᱛᱟᱡ ᱵᱟᱞᱟ ᱡᱟᱦᱟᱸ ᱵᱚᱱ ᱢᱤᱫ ᱴᱮᱡ ᱧᱩᱛᱩᱢ ᱟᱛᱮ ᱦᱤᱡᱩᱜ ᱠᱟᱱᱟ ᱯᱮ..... ᱠᱮᱴ ᱨᱮ ᱚᱱᱟ ᱫᱚ ᱱᱟᱦᱟᱜ ᱟᱹᱰᱤ ᱢᱚᱸᱡᱽ ᱥᱚᱣᱟ ᱢᱮᱥᱟ ᱤᱞᱟᱭᱪᱤ ᱠᱟᱛᱮ ᱚᱱᱠᱟ ᱟᱫᱚ ᱚᱱᱟ ᱵᱚᱞᱮ ᱚᱠᱟ ᱴᱟᱜ ᱡᱩᱫᱤ ᱵᱮᱵᱚᱦᱟᱨ ᱞᱮᱠᱷᱟᱱ ᱵᱷᱟᱜᱤ ᱦᱩᱭᱩᱜᱼᱟ
ᱢᱟᱱᱮ ᱵᱷᱟᱹᱜᱤ ᱫᱚ ᱵᱟᱱᱟᱨ ᱡᱚᱛᱚ ᱠᱟᱱ ᱜᱮᱭᱟ ᱠᱤᱱᱛᱩ ᱚᱸᱰᱮ ᱠᱳᱣᱟᱞᱤᱴᱤ ᱢᱚᱫᱽᱫᱷᱮᱨᱮ ᱦᱮᱱᱟᱜ-ᱟ ᱡᱮᱢᱚᱱ ᱢᱤᱫᱴᱮᱜ ᱦᱮᱸ ᱵᱟ ᱡᱮᱢᱚᱱ ᱯᱷᱟ.. ᱥᱟᱠᱟᱢ ᱫᱚ ᱟᱹᱰᱤ ᱨᱚᱠᱚᱢ ᱦᱩᱭᱩᱜ-ᱟ ᱢᱤᱫᱴᱮᱜ ᱦᱮᱱᱟᱜ-ᱟ ᱵᱟᱭᱤᱥ ᱱᱟᱢᱵᱟᱨ ᱥᱟᱠᱟᱢ ᱢᱤᱫᱴᱮᱜ ᱦᱮᱱᱟᱜ-ᱟ ᱛᱮᱭᱤᱥ ᱱᱚᱢᱵᱟᱨ ᱥᱟᱠᱟᱢ
ᱚ ᱢᱟᱱᱮ ᱢᱤᱫ ᱨᱚᱠᱚᱢ ᱫᱚ ᱵᱟᱝ ᱢᱮᱱᱟᱜ-ᱟ
ᱦᱮᱸ ᱠᱟᱠᱚ ᱰᱚᱜᱽ ᱫᱚ ᱢᱚᱴᱟ ᱜᱮᱭᱟ ᱯᱟᱹᱛᱤ ᱨᱮᱱᱟᱜ ᱚᱠᱟ ᱠᱚᱫᱚ ᱯᱟᱛᱞᱟ ᱜᱮᱭᱟ ᱚᱱᱟᱛᱮ
ᱦᱳᱭ ᱟᱫᱚ ᱚᱱᱟᱞᱤᱧ ᱞᱟᱹᱭᱮᱫ-ᱟ ᱠᱤ ᱚᱱᱟ ᱪᱟᱥ ᱢᱟᱲᱟᱝ ᱨᱮ ᱪᱮᱫ ᱞᱮᱠᱟᱭ ᱦᱩᱭᱩᱜ ᱛᱟᱦᱮᱱᱟ ᱮᱨ ᱛᱟᱦᱮᱸ ᱟ..... ᱠᱩ ᱥᱮ ᱚᱱᱟ ᱨᱮᱱᱟᱜ ᱢᱟᱱᱮ ᱡᱟᱝ ᱧᱟᱢᱚᱜ ᱛᱟᱦᱮᱱᱟ ᱨᱚᱦᱚᱭ ᱛᱟᱦᱮᱱᱟᱠᱚ ᱥᱮ ᱪᱮᱫ ᱞᱮᱠ ᱠᱟ ᱵᱚᱞᱮ ᱚᱱᱟ ᱨᱮᱱᱟᱜ ᱤᱭᱟᱹ ᱠᱟᱹᱢᱤ ᱦᱚᱨᱟ ᱪᱮᱫ ᱞᱮᱠᱟ ᱢᱮᱱᱟᱜ-ᱟ
ᱚᱱᱟ ᱫᱟ ᱰᱟᱹᱨ ᱠᱷᱚᱡ ᱜᱮᱠᱚ ᱰᱟᱹᱨ ᱠᱷᱚᱡ ᱜᱮᱠᱚ ᱠᱚᱞᱚᱢ ᱛᱩᱫ ᱮᱫ ᱠᱟᱱᱟ
ᱟᱪᱪᱷᱟ ᱰᱟᱹᱨ ᱠᱷᱚᱱ ᱜᱮ ᱢᱟᱱᱮ ᱚᱱᱟ ᱨᱮᱱᱟᱜ ᱡᱟᱦᱟᱸ ᱨᱮᱦᱮᱫ ᱥᱮ ᱚᱱᱟ ᱨᱮᱱᱟᱜ ᱡᱟᱦᱟᱸ ᱤᱛᱟᱹ ᱠᱚ ᱚᱱᱠᱟ ᱫᱚ ᱵᱟᱝ ᱢᱮᱱᱟᱜᱼᱟ
ᱮ ᱤᱛᱟᱹ ᱫᱚ ᱡᱚ ᱡᱚ ᱛᱮᱦᱚᱸ ᱦᱩᱭᱩᱜ ᱜᱮᱭᱟ ᱾ ᱟᱨ ᱚᱱᱟ ᱫᱚ ᱰᱟᱹᱨ ᱠᱷᱚᱡ ᱜᱮ ᱡᱟᱹᱥᱛᱤ ᱠᱚ ᱵᱮᱱᱟᱣᱮᱫ ᱠᱟᱱᱟ ᱾
ᱦᱳᱭ ᱞᱟᱹᱭᱮᱫ ᱟᱞᱤᱧ ᱚᱱᱟ ᱨᱚᱦᱚᱭ ᱵᱚᱞᱮ ᱪᱮᱫ ᱞᱮᱠᱟ ᱮᱛᱚᱦᱚᱵ ᱪᱮᱫᱠᱟ ᱦᱩᱭᱩᱜ ᱠᱟᱱᱟ ᱪᱮᱫ ᱞᱮᱠᱟ ᱠᱟᱛᱮᱜ ᱯᱮ ᱮᱛᱚᱦᱚᱵᱮᱜ-ᱟ?
ᱟᱵᱚ ᱪᱮᱫ ᱞᱮᱠᱟ ᱫᱟᱨᱮ ᱵᱟᱵᱚ ᱨᱚᱦᱚᱭᱮᱫ ᱠᱟᱱᱟ ᱦᱟᱹᱭ ᱚᱱᱠᱟ ᱜᱮ ᱾
ᱚ ᱟᱪᱪᱷᱟ ᱟᱫᱚ ᱢᱟᱱᱮ ᱯᱚᱦᱟᱭ ᱦᱩᱭᱩᱜ ᱠᱟᱱᱟ ᱞᱟᱦᱟ ᱨᱮ ᱥᱮ ᱪᱮᱫ ᱞᱮᱠᱟ?
ᱡᱮᱢᱚᱱ ᱯᱨᱚᱨᱛᱷᱚᱢ ᱨᱮᱫᱚ ᱴᱨᱟᱠᱴᱟᱨ ᱡᱮᱢᱚᱱ ᱵᱟ ᱵᱟᱹᱭ ᱵᱟᱹᱭᱦᱟᱹᱲ ᱡᱩᱫᱤ ᱛᱟᱦᱮᱱ ᱠᱷᱟᱱ ᱚᱱᱟ ᱫᱚ ᱴᱮᱠᱴ ᱴᱟᱨ ᱛᱮ ᱢᱤᱫ ᱫᱷᱚᱢ ᱥᱤ ᱠᱟᱛᱮᱫ ᱛᱟᱯᱚᱨᱮ ᱨᱚᱦᱚᱭᱚᱜ-ᱟ ᱚᱱᱟ ᱫᱚ ᱾
ᱚ
ᱦᱮᱸ ᱢᱟᱱᱮ ᱫᱩᱭ ᱯᱷᱤᱴ ᱫᱩᱭ ᱯᱷᱤᱴ ᱯᱚᱨᱯᱚᱨ ᱚᱱᱟ ᱫᱚ ᱨᱚᱦᱚᱭ ᱤᱫᱤ ᱦᱩᱭᱩᱜ-ᱟ ᱾
ᱫᱩᱭ ᱯᱷᱤᱴ ᱯᱚᱨᱯᱚᱨ ᱟᱨ ᱚᱱᱟᱨᱮ ᱡᱟᱦᱱᱟᱜ ᱯᱩ ᱠᱚ ᱥᱤᱭᱟᱹᱛ ᱠᱩ ᱥᱮᱞᱤᱧ ᱞᱮᱭᱟ ᱠᱤ ᱥᱟᱦᱟᱨ ᱠᱚ ᱡᱟᱦᱟᱸᱱᱟᱜ ᱪᱮᱫ ᱠᱚ ᱠᱚ ᱠᱚ ᱞᱟᱜᱟᱣ ᱛᱟᱦᱮᱸ ᱚᱱᱟ ᱠᱚ ᱪᱮᱫ ᱠᱚᱯᱮ ᱞᱟᱜᱟᱣ ᱛᱟᱦᱮᱸᱫ?
ᱩᱸ ᱥᱟᱦᱟᱨ ᱫᱚ ᱦᱩᱭᱱᱟ ᱤᱭᱩᱨᱤᱭᱟ, ᱯᱚᱴᱟᱥ ᱛᱟᱯᱚᱨᱮ ᱱᱚᱛᱮ ᱦᱩᱭᱱᱟ ᱫᱚᱥ ᱪᱷᱟᱵᱵᱤᱥ ᱦᱳᱭ ᱚᱱᱟ ᱠᱚ ᱠᱚ ᱮᱨᱮᱜ-ᱟ ᱞᱟᱜᱟᱣ ᱜᱮᱭᱟ ᱚᱱᱟ ᱫᱚ ᱵᱚᱪᱷᱚᱨ ᱨᱮ ᱡᱮᱢᱚᱱ ᱵᱟᱹᱨᱥᱟᱹ ᱨᱮ ᱞᱟᱜᱟᱣ ᱦᱩᱭᱩᱜ-ᱟ ᱾
ᱦᱳᱭ ᱢᱟᱱᱮ ᱚᱱᱟ ᱠᱚ ᱵᱚᱞᱮ ᱠᱚ ᱞᱟᱜᱟᱣ ᱛᱟᱦᱮᱱ ᱜᱮᱭᱟ ᱚᱱᱟᱞᱤᱧ ᱢᱮᱱᱮᱫ ᱠᱟᱱᱟ ᱡᱮᱢᱚᱱ ᱟᱞᱮ ᱦᱩᱲᱩ ᱪᱟᱥ ᱨᱮ ᱞᱟᱹᱜᱤᱫ ᱜᱩᱨᱤᱡ ᱟᱞᱮ ᱞᱟᱹᱜᱤᱫ ᱫᱚ ᱢᱚᱸᱡᱽ ᱦᱩᱭᱩᱜ ᱛᱟᱦᱮᱱᱟ ᱡᱟᱦᱟᱸ ᱵᱚᱱ ᱞᱟᱹᱭᱟ ᱢᱟᱨᱮ ᱜᱩᱨᱤᱡ ᱟᱫᱚ ᱱᱤᱛᱚᱜ ᱢᱟ ᱜᱩᱨᱤᱡ ᱠᱚᱢᱟ ᱵᱟᱝᱠᱚ ᱞᱟᱜᱟᱣᱮᱫ ᱠᱟᱱᱟ ᱡᱚᱛᱚ ᱦᱚᱲ
ᱦᱩᱸ
ᱥᱟᱦᱟᱨ ᱠᱚ ᱠᱚ ᱵᱮᱵᱚᱦᱟᱨᱮᱫ ᱠᱟᱱᱟ ᱤᱭᱩᱨᱤᱭᱟ ᱠᱚ ᱠᱚ ᱰᱤ ᱮ ᱯᱤ ᱠᱚ ᱠᱚ ᱵᱮᱵᱚᱦᱟᱨᱮᱫ ᱠᱟᱱᱟ ᱟᱫᱚ ᱚᱱᱟ ᱞᱮᱠᱟ ᱛᱮ ᱟᱹᱞᱤᱧ ᱵᱚᱞᱮ ᱵᱟᱰᱟᱭ ᱥᱟᱱᱟ ᱠᱮᱫ ᱞᱤᱧᱟᱹ ᱵᱚᱞᱮ ᱱᱚᱣᱟ ᱠᱚ ᱞᱟᱜᱟᱣ ᱠᱮᱭᱟ ᱥᱮ ᱵᱟᱝ ᱜᱮ?
ᱦᱮᱸ ᱜᱩᱨᱤᱡ ᱫᱚᱠᱚ ᱞᱟᱜᱟᱜ ᱠᱟᱱᱟ ᱵᱚᱪᱷᱚᱨ ᱨᱮ ᱢᱤᱫ ᱫᱷᱚᱢ ᱾ ᱛᱤᱱ ᱥᱚᱢᱚᱭ ᱠᱚ ᱠᱚᱞᱚᱢᱮᱫ ᱠᱟᱱᱟ ᱫᱟᱨᱮ ᱛᱤᱱ ᱥᱚᱢᱚᱭ ᱠᱚ ᱠᱚᱞᱚᱢ ᱫᱟᱨᱮ ᱦᱟᱹᱭ ᱩᱱ ᱥᱚᱢᱚᱭ ᱠᱚ ᱞᱟᱜᱟᱣᱮᱫ ᱠᱟᱱᱟ ᱾
ᱛᱚ ᱚᱱᱛᱮ ᱦᱚᱸ ᱱᱚᱝᱠᱟ ᱢᱮᱱᱟᱜ ᱛᱟᱦᱮᱸᱫ ᱡᱟᱦᱟᱸᱭ ᱡᱮᱢᱚᱱ ᱟᱵᱚ ᱥᱟᱱᱛᱟᱲ ᱠᱚ ᱜᱟᱹᱭ ᱰᱟᱝᱨᱤ ᱠᱚᱠᱚ ᱛᱟᱦᱮᱱ ᱛᱟᱵᱚᱱ ᱢᱮᱨᱚᱢ ᱠᱚᱠᱚ ᱛᱟᱦᱮᱱ ᱛᱟᱵᱚᱱ ᱚᱱᱠᱟ ᱡᱟᱦᱟᱱ ᱟᱯᱮ ᱥᱮᱱ ᱦᱚᱸ ᱚᱱᱠᱟ ᱠᱚ ᱟᱹᱥᱩᱞ ᱠᱚ ᱛᱟᱦᱮᱱ?
ᱦᱮᱸ ᱦᱮᱸ ᱱᱤᱛᱚᱜ ᱟᱞᱮ ᱨᱮᱱ ᱟᱞᱮ ᱨᱮᱱ ᱦᱮᱱᱟᱜ ᱠᱚᱣᱟ ᱢᱮᱨᱚᱢ ᱠᱚ ᱛᱟᱯᱚᱨᱮ ᱜᱟᱹᱭ ᱰᱟᱝᱨᱟ ᱡᱚᱛᱚ ᱦᱮᱱᱟᱜ ᱠᱚᱣᱟ ᱾
ᱦᱳᱭ ᱟᱨ
ᱦᱮᱸ
ᱢᱟᱱᱮ ᱚᱲᱟᱜ ᱫᱩᱭᱟᱹᱨ ᱠᱚ ᱱᱚᱛᱮ ᱟᱞᱮ ᱥᱮᱱ ᱪᱮᱫ ᱞᱮᱠᱟ ᱢᱮᱱᱟᱜ-ᱟ ᱟᱯᱮ ᱥᱮᱱ ᱦᱚᱸ ᱚᱱᱠᱟ ᱜᱮ ᱢᱮᱱᱟᱜ-ᱟ ᱥᱮ ᱚᱱᱛᱮ ᱫᱚ ᱡᱩᱫᱟᱹ ᱜᱮᱭᱟ?
ᱟᱞᱮ ᱥᱮᱫ ᱚᱲᱟᱜ ᱫᱩᱣᱟᱹᱨ ᱫᱚ ᱚᱱᱠᱟᱜᱮ ᱾ ᱢᱟᱱᱮ ᱦᱟᱥᱟ ᱚᱲᱟᱜ ᱫᱚ ᱵᱟᱝ ᱢᱟᱱᱮ ᱴᱤᱱ ᱚᱲᱟᱜ ᱠᱚ ᱦᱩᱭ ᱤᱫᱤᱱᱟ ᱛᱟᱯᱚᱨᱮ ᱱᱚᱛᱮ ᱤᱴᱟᱹ ᱜᱟᱹᱛᱱᱤ ᱚᱲᱟᱜ ᱠᱚ ᱦᱩᱭᱮᱱᱟ ᱾
ᱚ ᱢᱟᱱᱮ ᱯᱟᱠᱟ ᱚᱲᱟᱜ ᱾ ᱦᱳᱭ ᱚᱠᱛᱮ ᱱᱟᱦᱟᱜ ᱠᱩᱲᱟᱹᱜ ᱠᱟᱱᱟ ᱦᱳ